ᱦᱮᱞᱳ
ᱦᱮᱸ ᱡᱚᱦᱟᱨ ᱡᱚᱦᱟᱨ
ᱦᱮᱸ ᱡᱚᱦᱟᱨ ᱜᱮ ᱟᱹᱞᱤᱧᱟᱜ ᱟᱲᱟᱝ ᱪᱮᱫ ᱞᱮᱠᱟ ᱟᱧᱡᱚᱢᱚᱜ ᱠᱟᱱᱟ ᱜᱚᱝᱠᱮ
ᱟᱹᱰᱤ ᱱᱟᱯᱟᱭ
ᱦᱩᱸ ᱱᱟᱯᱟᱭ ᱜᱮ ᱟᱸᱚᱢᱚᱜ ᱠᱟᱱ ᱠᱷᱟᱡ ᱢᱟ ᱟᱹᱰᱤᱱᱟᱯᱟᱭ ᱜᱮ ᱛᱚᱵᱮ ᱪᱮᱫᱞᱮᱠᱟ ᱢᱮᱱᱟᱜ ᱵᱟᱲᱟ ᱯᱮ ᱚᱲᱟᱜ ᱨᱮ
ᱱᱟᱯᱟᱭ ᱵᱟᱲᱟ ᱜᱮ ᱟᱵᱮᱱ ᱜᱮ ᱚᱠᱟ ᱞᱮᱠᱟ
ᱟᱹᱞᱤᱧ ᱦᱚᱸ ᱱᱚᱜᱼᱭ ᱱᱟᱯᱟᱭ ᱵᱟᱲ ᱜᱮ ᱟᱫᱚ ᱦᱟᱜ ᱢᱳᱵᱟᱭᱤᱞ ᱥᱩᱨ ᱧᱚᱜ ᱠᱷᱚᱡ ᱦᱚᱸ ᱛᱷᱚᱲᱟ ᱨᱟᱸᱜᱟᱣ ᱧᱚᱜ ᱨᱚᱲ ᱛᱞᱟᱝᱢᱟ ᱟᱹᱰᱤ ᱠᱚᱢ ᱜᱮ ᱟᱸᱡᱚᱢᱚᱜ ᱠᱟᱱᱟ
ᱟᱪᱪᱷᱟ, ᱫᱟᱜ ᱡᱟᱹᱲᱤ ᱠᱚ ᱪᱮᱫ ᱞᱮᱠᱟ ᱚᱱᱛᱮ ᱫᱚ
ᱟᱞᱮᱥᱮᱫ ᱫᱚ ᱱᱚᱜ-ᱚᱭ ᱫᱟᱜ ᱡᱟᱹᱲᱤ ᱫᱚ ᱦᱟᱜ ᱛᱮᱦᱮᱧ ᱧᱤᱫᱟᱹ ᱟᱠᱟᱞ ᱴᱟᱯᱟᱠ ᱴᱟᱯᱟᱜ ᱜᱮ ᱫᱟᱜ ᱵᱟᱲᱟ ᱠᱮᱫᱟ ᱟᱹᱰᱤ ᱜᱟᱱ ᱜᱮ ᱟᱹᱰᱤ ᱜᱷᱟᱹᱲᱤᱡ ᱜᱤ, ᱟᱫᱚ ᱱᱤᱛᱚᱜ ᱫᱚ ᱢᱮᱛᱟᱜ ᱢᱮ ᱛᱷᱤᱨ ᱵᱟᱲᱟ ᱠᱟᱫᱟ ᱵᱟᱭ ᱫᱟᱜ ᱮᱫᱟ ᱱᱤᱛᱚᱜ ᱫᱚ ᱟᱫᱚ ᱨᱤᱢᱤᱞ ᱫᱚ ᱨᱤᱢᱤᱞ ᱠᱟᱜ ᱜᱮᱭᱟ ᱦᱟᱸᱜ ᱡᱚᱠᱷᱚᱱ ᱤᱭᱟᱹ ᱞᱮ ᱚᱯᱥᱚᱨ ᱞᱮᱱᱠᱷᱟᱱ ᱫᱟᱜᱟ ᱟᱯᱮ ᱥᱮᱫ ᱜᱮ ᱫᱟᱜ ᱡᱟᱹᱲᱤ ᱠᱚ ᱞᱟᱹᱭᱢᱮ ᱪᱮᱫ ᱞᱮᱠᱟ
ᱫᱟᱜ ᱡᱟᱹᱲᱤ ᱠᱚᱫᱚ ᱱᱟᱥᱮ ᱱᱟᱥᱮ ᱦᱩᱭᱩᱜ ᱠᱟᱱ ᱜᱮᱭᱟ ᱚᱱᱟ ᱥᱟᱶᱛᱮ ᱱᱚᱜᱼᱚᱭ ᱪᱟᱥᱵᱟᱥ ᱠᱚᱫᱚ ᱦᱟᱸᱜ ᱱᱚᱛᱮ ᱫᱚ ᱟᱹᱨᱤᱭᱟᱹᱜᱼᱟ ᱟᱯᱮ ᱥᱮᱫ ᱜᱮ ᱚᱠᱟᱮᱠᱟ ᱪᱟᱥᱵᱟᱥ ᱠᱚ
ᱦᱮᱸ ᱟᱞᱮᱥᱮᱫ ᱦᱚᱸ ᱱᱚᱜᱚᱭ ᱪᱟᱥᱵᱥᱥ ᱠᱚᱫᱚ ᱦᱟᱜ ᱱᱤᱛᱟᱜ ᱦᱩᱭᱩᱜ ᱠᱟᱱ ᱜᱮᱭᱟ ᱟᱫᱚ ᱦᱩᱲᱩ ᱫᱚᱠᱚ ᱨᱚᱦᱚᱭᱮᱫ ᱠᱟᱱ ᱜᱮᱭᱟ ᱟᱞᱮ ᱦᱚᱜᱤᱧ ᱪᱟᱞᱟᱣ ᱞᱮᱱᱟ ᱚᱲᱟᱜ ᱥᱮ ᱟᱫᱚ ᱧᱮᱞᱮᱫ ᱠᱚᱭᱤᱧ ᱚᱱᱟ ᱜᱟᱹᱰᱭᱟᱹ ᱠᱚᱨᱮ ᱠᱷ ᱫᱟᱜ ᱠᱚ ᱨᱟᱠᱟᱵ ᱫᱟ ᱟᱨᱠᱚ ᱨᱚᱦᱚᱭᱮᱫᱟ ᱟᱨ ᱟᱭᱢᱟ ᱦᱚᱲᱟᱜ ᱡᱟᱹᱥᱛᱤ ᱫᱚᱠᱚ ᱨᱚᱦᱚᱭ ᱠᱚ ᱮᱦᱚᱵ ᱟᱠᱟᱱᱟ ᱟᱹᱛᱩ ᱥᱩᱨ ᱟᱛᱳ ᱴᱚᱞᱟ ᱠᱚᱨᱮ ᱫᱚ ᱦᱟᱜ ᱟᱫᱚ ᱟᱯᱮ ᱥᱮᱫ ᱫᱚ ᱦᱩᱲᱩ ᱨᱚᱦᱚᱭ ᱠᱚᱫᱚ ᱠᱚ ᱮᱦᱚᱵ ᱵᱟᱲᱟᱣ ᱟᱠᱟᱱᱟ ᱥᱮ ᱵᱟᱝ
ᱟᱪᱪᱷᱟ ᱟᱯᱮ ᱚᱱᱟ ᱮᱞᱟᱠᱟ ᱠᱚᱨᱮ ᱫᱚ ᱪᱮᱫ ᱠᱚ ᱪᱟᱥᱵᱟᱥᱮᱫ
ᱟᱞᱮᱥᱮᱫ ᱮᱞᱟᱠᱟ ᱨᱮᱢᱟ ᱦᱩᱲᱩ ᱜᱮ ᱪᱟᱥᱵᱟᱥ ᱦᱩᱭᱩᱜᱼᱟ ᱤᱱᱟᱹ ᱵᱟᱫ ᱠᱟᱛᱮ ᱢᱟ ᱪᱟᱥ ᱵᱟᱥ ᱦᱩᱭᱩᱜᱼᱟ ᱵᱴ ᱢᱟᱥᱤᱰᱤ ᱪᱟᱥ ᱵᱟᱥ ᱦᱩᱭᱩᱜᱼᱟ ᱟᱨ ᱟᱞᱮ ᱫᱚ ᱦᱩᱲᱩ ᱫᱚ ᱱᱟᱥᱮ ᱠᱟᱜ ᱠᱷᱟᱡ ᱚᱱᱟ ᱦᱚᱸᱞᱮ ᱪᱟᱥᱵᱟᱥ ᱜᱮᱭᱟ ᱟᱪᱪᱷᱟ ᱟᱯᱮᱥᱮᱫ ᱨᱟᱢᱵᱲᱟ ᱠᱚᱫᱚ ᱠᱚ ᱪᱟᱥ ᱵᱟᱥᱵᱟᱥ ᱥᱮ ᱵᱟᱝ
ᱵᱟᱝᱟ ᱨᱟᱢᱲᱟ ᱠᱚᱫᱚ ᱚᱱᱠᱟ ᱫᱚ ᱵᱟᱝ ᱪᱟᱥ ᱦᱩᱭᱩᱜ ᱜᱮᱭᱟ
ᱦᱮᱸ
ᱦ ᱦᱩᱲᱩ ᱠᱚᱜᱮ ᱡᱟᱹᱥᱛᱤ ᱫᱚ ᱪᱟᱥ ᱦᱩᱭᱩᱜᱼᱟ ᱚᱱᱟ ᱥᱟᱶ ᱥᱟᱶᱛᱮ ᱟᱱᱟᱡ ᱯᱟᱹᱛᱤ ᱠᱤᱪᱩ ᱪᱟᱥᱵᱟᱥ ᱦᱮᱸ ᱥᱩᱨ ᱨᱮ ᱵᱟᱡᱟᱨ ᱠᱚ ᱢᱮᱱᱟᱜᱼᱟ ᱚᱱᱠᱟ ᱵᱟᱡᱟᱨ ᱫᱷᱟᱨᱟ ᱛᱮᱜᱮ ᱮ ᱠᱤᱨᱤᱧ ᱟᱠᱷᱨᱤᱧ ᱥᱟᱶᱛᱮ ᱱᱚᱸᱰᱮ ᱠᱷᱚᱱᱟᱜ ᱜᱮ ᱟᱭᱢᱟ ᱦᱚᱲ ᱡᱤᱭᱚᱱ ᱠᱚ ᱠᱷᱟᱸᱰᱟᱣ ᱮᱫᱟ ᱱᱚᱝ ᱠᱟᱛᱮ ᱜᱮ ᱪᱟᱞᱟᱣ ᱤᱫᱤᱜ ᱠᱟᱱᱟ ᱨᱟᱢᱲᱟ ᱠᱚᱫᱚ ᱯᱟᱹᱦᱤᱞ ᱫᱷᱟᱨᱟ ᱧᱚᱜ ᱠᱚ ᱪᱟᱥ ᱛᱟᱦᱮᱫᱱᱟ ᱢᱮᱱᱠᱷᱟᱱ ᱱᱤᱛᱚᱜ ᱫᱚ ᱚᱱᱟ ᱠᱚᱫᱚ ᱵᱚᱱᱫᱚ ᱟᱠᱟᱱᱟ ᱪᱟᱥᱵᱟᱥ ᱫᱚ ᱡᱟ ᱫᱚ ᱦᱩᱭᱩᱜ ᱠᱟᱱ ᱨᱮᱦᱚᱸ ᱦᱩᱲᱩ ᱠᱚᱜᱮ ᱠᱚ ᱪᱟᱥᱵᱟᱥᱮᱫᱟ ᱱᱤᱛᱚᱜ ᱫᱚ ᱛᱮᱦᱮᱧ ᱜᱮ ᱱᱚᱣᱟ ᱮᱯ ᱨᱮ ᱡᱚᱭᱮᱱ ᱦᱩᱭ ᱡᱟᱠ
ᱨᱟᱢᱲᱟ ᱠᱚᱫᱚ ᱦᱟᱸᱜ ᱠᱚ ᱪᱟᱥ ᱟᱠᱟᱫᱟ ᱱᱮᱛᱟᱨ ᱦᱚᱸ ᱰᱷᱟᱹᱨ ᱨᱚᱲ ᱵᱮᱱ
ᱚᱱᱟ ᱞᱟᱹᱭ ᱵᱤᱱ ᱢᱟ
ᱦᱮᱸ ᱢᱮᱱᱫᱟᱹᱧ ᱚᱱᱟ ᱦᱩᱲᱩ ᱵᱟᱫ ᱠᱟᱛᱮᱫ ᱚᱱᱟ ᱨᱟᱢᱲᱟ ᱠᱚᱦᱚᱸ ᱟᱹᱰᱤ ᱜᱟᱱ ᱠᱚ ᱪᱟᱥᱵᱟᱥᱟ ᱯᱤᱰᱷᱟᱹ ᱠᱚᱨᱮ ᱟᱨ ᱥᱮ ᱚᱱᱟ ᱨᱟᱢᱵᱽᱲᱟ ᱜᱚᱰᱟ ᱠᱚᱦᱚᱸ ᱢᱮᱱᱟᱜ ᱟᱠᱟᱫᱟ ᱚᱱᱟ ᱜᱷᱟᱴᱟ ᱜᱷᱟᱴᱩ ᱠᱟᱴᱮᱡ ᱛᱟᱦᱮᱱᱟ ᱚᱸᱰᱮ ᱦᱚᱸᱠᱚ ᱪᱟᱥ ᱵᱟᱲᱟᱭ ᱜᱮᱭᱟ ᱟᱨ ᱤᱱᱟᱹ ᱵᱟᱛ ᱠᱟᱛᱮᱫ ᱢᱟ ᱵᱷᱩᱴ ᱢᱟᱥᱨᱤ ᱠᱥᱟᱹᱨᱤ ᱜᱩᱦᱩᱢ ᱱᱚᱣᱟ ᱠᱚ ᱟᱹᱰᱤᱜᱟᱱ ᱠᱚ ᱪᱟᱥᱟ ᱟᱪᱪᱷᱟ ᱟᱯᱮᱥᱮᱫ ᱚᱱᱛᱮ ᱵᱷᱩᱴ ᱢᱟᱥᱨᱤ ᱠᱮᱥᱟᱹᱨᱤ ᱜᱩᱢ ᱱᱚᱣᱟ ᱠᱚ ᱪᱟᱥᱵᱟᱥ ᱦᱩᱭᱩᱜ ᱟ ᱥᱮ ᱵᱟᱝ ᱛᱩᱲᱤ ᱠᱚ
ᱦᱩᱸ ᱱᱚᱣᱟ ᱠᱚᱫᱚ ᱪᱟᱥᱵᱟᱥ ᱦᱩᱭᱩᱜ ᱜᱮᱭᱟ ᱟᱫᱚ ᱱᱟᱦᱟᱸᱜ ᱫᱚ ᱟᱹᱰᱤ ᱠᱚᱢ ᱦᱮᱡ ᱟᱠᱟᱱᱟ ᱠᱟᱹᱥᱟᱨᱤ ᱠᱚᱫᱚ ᱵᱟᱝ ᱨᱮᱦᱚᱸ ᱱᱚᱜᱼᱚᱭ ᱛᱤᱞᱢᱤᱧ ᱛᱩᱲᱤ ᱠᱚᱫᱚ ᱠᱚ ᱪᱟᱥᱮᱫ ᱜᱮᱭᱟ ᱚᱱᱟ ᱥᱟᱶ ᱥᱟᱶ ᱛᱮ ᱡᱚᱱᱰᱨᱟ ᱠᱚ ᱪᱤᱥ ᱪᱟᱥ ᱪᱟᱞᱟᱜ ᱠᱟᱱ ᱜᱮᱭᱟ ᱦᱮᱸ ᱱᱚ ᱠᱚᱜᱮ ᱪᱟᱥᱼᱵᱟᱥ ᱫᱚ ᱱᱤᱛᱚᱜ ᱫᱚ ᱠᱚᱱᱴᱤᱱᱤᱭᱩ ᱢᱮᱱᱟᱜᱼᱟ ᱪᱟᱞᱟᱣ ᱤᱫᱤ ᱠᱟᱱᱟ
ᱟᱪᱪᱷᱟ
ᱱᱤᱛ ᱫᱷᱟᱹᱵᱤᱡ ᱛᱮᱫᱚ ᱚᱱᱟ ᱫᱷᱟᱨᱮ ᱛᱮ ᱪᱮᱫ ᱞᱮᱠᱟᱱᱟᱜ ᱠᱟᱹᱢᱤ ᱦᱚᱨᱟ ᱠᱚ ᱮᱦᱚᱵ ᱟᱠᱟᱱᱟ
ᱟᱪᱪᱷᱟ ᱟᱞᱮ ᱥᱮᱫ ᱦᱚᱸ ᱱᱚᱜᱚᱭ ᱡᱚᱱᱰᱨᱟ ᱠᱚᱦᱚᱸ ᱪᱟᱥ ᱪᱟᱥᱵᱟᱥ ᱦᱩᱭᱩᱜ ᱠᱟᱱᱟ ᱟᱨ ᱤᱱᱟᱹ ᱵᱟᱫ ᱠᱟᱛᱮ ᱟᱭᱢᱟ ᱜᱟᱱ ᱜᱮ ᱪᱟᱥᱵᱟᱥ
ᱟᱪᱪᱷᱟ ᱟᱹᱞᱤᱧᱟᱜ ᱨᱚᱲ ᱫᱚ ᱱᱟᱯᱟᱭ ᱥᱟᱺᱦᱤᱡ ᱟᱸᱡᱚᱢᱚᱜ ᱠᱟᱱᱟ ᱥᱮ ᱠᱞᱤᱭᱟᱨ ᱜᱮ
ᱦᱩᱲᱩ ᱜᱚᱞᱮ ᱨᱚᱦᱚᱭᱟ ᱟᱨ ᱦᱩᱲᱩ ᱡᱚᱠᱷᱚᱱᱢ ᱨᱚᱦᱚᱭ ᱛᱚᱠᱷᱚᱱ ᱜᱮ ᱟᱨᱟᱢ ᱮᱨ ᱵᱟᱲᱟ ᱦᱩᱭᱩᱜ ᱠᱟᱱᱟ ᱟᱨ ᱱᱤᱭᱟᱹ ᱫᱷᱢ ᱛᱚ ᱚᱱᱟ ᱥᱤᱭᱟᱹ ᱠᱚᱜᱮ ᱦᱟᱸᱜ ᱡᱟᱹᱥᱛᱤᱟᱞ ᱦᱮᱸ ᱟᱵᱮᱱᱟᱜ ᱫᱚ ᱱᱤᱛᱚᱜ ᱫᱚ ᱱᱟᱯᱟᱭ ᱜᱮ ᱟᱸᱡᱚᱢ ᱠᱟᱱᱟ ᱟᱞᱤᱧᱟᱜ ᱪᱮᱫ ᱞᱮᱠᱟ ᱟᱸᱚᱢᱚᱜ ᱠᱟᱱᱟ
ᱱᱟᱯᱟᱭ ᱜᱮ ᱟᱸᱡᱚᱢᱚᱜ ᱠᱟᱱᱟ ᱟᱸᱡᱚᱢ ᱫᱚ ᱛᱮᱦᱮᱧ ᱜᱮ ᱯᱩᱭᱞᱟᱹ
ᱚᱜ ᱠᱟᱱᱟ ᱟᱫᱚ ᱤᱧᱟᱹᱜ ᱪᱮᱫ ᱞᱮᱠᱟ ᱟᱸᱡᱚᱢᱚᱜ ᱠᱟᱱᱟ
ᱦᱮᱸ ᱱᱟᱯᱟᱭ ᱜᱮ ᱟᱸᱡᱚᱢᱚᱜ ᱠᱟᱱᱟ ᱟᱸᱡᱚᱢ ᱫᱚ ᱟᱨ ᱛᱮᱦᱮᱧ ᱜᱮ ᱯᱳᱭᱞᱳ ᱮᱯ ᱯ ᱨᱮ ᱡᱚᱭᱚᱱ ᱦᱩᱭ ᱠᱟᱱᱟ ᱦᱮᱸ ᱡᱟᱭᱦᱳᱠ ᱱᱟᱯᱟᱭ ᱜᱮ ᱟᱸᱡᱚᱢᱚᱜ ᱠᱟᱱᱟ ᱨᱚᱲ ᱠᱚᱦᱚᱸ ᱢᱟᱲᱟᱝ ᱫᱚ ᱥᱚᱵ ᱥᱚᱢᱚᱭ ᱠᱚ ᱚᱵᱷᱟᱵᱛᱮ ᱠᱟᱹᱴᱤᱡ ᱵᱟᱝ ᱡᱚᱭᱮᱱ ᱦᱩᱭ ᱟᱠᱟᱱᱟ
ᱟᱪᱪᱷᱟ ᱚᱱᱠᱟ ᱜᱮ ᱱᱚᱜᱼᱚᱭ ᱱᱤᱛ ᱧᱚᱜ ᱜᱮ ᱡᱚᱭᱚᱱᱚᱜ ᱦᱩᱭᱩᱜ ᱠᱟᱱᱟ ᱡᱚᱭᱮᱱᱚ
ᱟᱨ ᱫᱟᱜ ᱡᱟᱹᱲᱤ ᱠᱚᱫᱚ ᱪᱮᱫ ᱞᱮᱠᱟ ᱚᱱᱛᱮ ᱫᱚ
ᱦᱮᱸ ᱫᱟᱜ ᱡᱟᱹᱲᱤ ᱠᱚᱫᱚ ᱱᱚᱜᱼᱚᱭ ᱞᱤᱧ ᱢᱮᱱ ᱠᱮ ᱞᱮᱠᱟ ᱦᱚᱞᱟ ᱢᱟᱦᱫᱷᱮᱨ ᱫᱚ ᱟᱹᱰᱤ ᱠᱤᱪᱷᱩᱮ ᱫᱟᱜ ᱵᱟᱲᱟ ᱠᱮᱫᱟ ᱟᱫᱚ ᱛᱮᱦᱤᱧ ᱫᱚ ᱦᱟᱸᱜ ᱫᱚ ᱚᱱᱠᱟ ᱫᱚ ᱵᱟᱭ ᱫᱟᱜ ᱠᱟᱫᱟ ᱥᱮᱛᱟᱜ ᱠᱷᱚᱱ ᱥᱮ ᱧᱤᱫᱟᱹ ᱴᱟᱯᱟᱠ ᱴᱩᱯᱩᱠ ᱧᱩᱨᱩ ᱵᱟᱲᱟ ᱞᱮᱫ ᱜᱮᱭᱟ ᱟᱫᱚ ᱟᱞᱮ ᱥᱮᱫ ᱫᱚ ᱱᱚᱝᱠᱟ ᱠᱟᱱᱟ ᱡᱮ ᱡᱩᱫᱤ ᱫᱟᱜ ᱞᱮᱠᱷᱟᱡ ᱫᱚ ᱮᱠᱟᱞ ᱞᱟᱭᱤᱱ ᱫᱚ ᱵᱟᱝ ᱦᱤᱡᱩᱜᱼᱟ ᱟᱹᱰᱤ ᱫᱤᱱ ᱢᱮᱛᱟᱜ ᱢᱮ ᱵᱟᱨ ᱯᱮ ᱫᱤᱱ ᱵᱟᱝ ᱦᱤᱡᱩᱜᱼᱟ ᱟᱫᱚ ᱟᱯᱮ ᱥᱮᱫ ᱚᱱᱠᱟ ᱪᱮᱫ ᱞᱮᱠᱟ ᱫᱟᱜ ᱡᱟᱹᱲᱤ ᱠᱚ ᱟᱨ ᱥᱮ ᱞᱟᱭᱤᱱ ᱠᱚ ᱰᱤᱥᱴᱟᱵ ᱵᱟᱲᱟᱭ ᱜᱮᱭᱟ ᱫᱟᱜ ᱞᱮᱠᱷᱟᱡ
ᱦᱮᱸ ᱫᱟᱜ ᱞᱮᱠᱷᱟᱱ ᱫᱚ ᱞᱟᱭᱤᱱ ᱠᱚᱫᱚ ᱰᱤᱥᱴᱟᱵ ᱜᱮᱭᱟ ᱢᱮᱱᱠᱷᱟᱱ ᱫᱟᱜ ᱟᱥᱳᱲ ᱞᱮᱠᱷᱟᱱ ᱴᱷᱤᱠ ᱚᱱᱠᱟ ᱯᱷᱟᱠ ᱠᱷᱟᱧᱚᱜ ᱫᱟ ᱛᱮ ᱫᱚ ᱟᱨᱦᱚᱸᱚᱭ ᱨᱩᱣᱟᱹᱲ ᱦᱤᱡᱩᱜᱼᱟ ᱠᱟᱨᱚᱱ ᱞᱟᱭᱤᱱ ᱠᱚ ᱴᱷᱤᱠ ᱜᱮ ᱛᱟᱦᱮᱸᱱᱟ
ᱦᱩᱸ
ᱟᱨ ᱱᱤᱛᱚᱜ ᱢᱟ ᱡᱚᱛᱚ ᱢᱟ ᱞᱟᱭᱤᱱ ᱵᱷᱚᱨᱥᱟ ᱨᱮᱜᱮ ᱡᱚᱛᱚᱣᱼᱟᱜ ᱚᱱᱟᱛᱮ ᱞᱟᱭᱤᱱ ᱠᱚ ᱵᱚᱱᱫᱚ ᱞᱮᱱᱠᱷᱟᱱ ᱟᱹᱰᱤ ᱦᱚᱲᱟᱜ ᱜᱮ ᱮᱸᱴᱠᱮᱴᱚᱬᱮ ᱦᱩᱭᱩᱜᱼᱟ ᱟᱨ ᱡᱟᱦᱟᱸ ᱞᱮᱠᱟ ᱜᱮ ᱮᱸᱴᱠᱮᱴᱚᱬᱮ ᱫᱚ ᱥᱚᱞᱮ ᱠᱟᱛᱮ ᱞᱚᱜᱚᱱ ᱫᱷᱟᱨᱟ ᱜᱮ ᱠᱟᱹᱢᱤ ᱠᱚ ᱦᱩᱭᱩᱜ ᱛᱮ ᱟᱨᱦᱚᱸ ᱨᱩᱣᱟᱹᱲ ᱦᱤᱡᱩᱜᱼᱟ ᱟᱨᱠᱤ ᱠᱟᱨᱮᱱ
ᱞᱟᱹᱭ ᱤᱧᱚᱜ ᱦᱚᱸ ᱱᱚᱝᱠᱟ ᱜᱮ ᱪᱟᱪ ᱠᱚᱢ ᱧᱚᱜ ᱜᱮᱭᱟ ᱟᱨ ᱞᱟᱭᱤᱱ ᱵᱟᱝ ᱦᱤᱡᱩᱜ ᱠᱟᱱᱟ ᱟᱹᱰᱤ ᱡᱷᱟᱢᱮᱞᱟ ᱫᱚ ᱪᱮ ᱢᱮᱱᱟ ᱟᱫᱚ ᱟᱞᱮ ᱟᱹᱛᱩ ᱥᱩᱨ ᱨᱮ ᱟᱨ ᱢᱤᱫᱴᱟᱝ ᱚᱸᱰᱮ ᱴᱚᱞᱟ ᱢᱮᱱᱟᱜᱼᱟ ᱚᱸᱰᱮ ᱫᱚ ᱮᱴᱟᱜ ᱞᱟᱭᱤᱱ ᱠᱟᱱ ᱟᱫᱚ ᱚᱸᱰᱮ ᱫᱚ ᱮᱠᱟᱞ ᱞᱟᱭᱤᱱ ᱫᱚ ᱦᱤᱡᱩᱜ ᱜᱮᱭᱟ ᱟᱨ ᱱᱚᱸᱰᱮ ᱫᱚ ᱵᱟᱝ ᱦᱤᱡᱩᱜᱼᱟ ᱵᱚᱞᱮ ᱫᱟᱜ ᱞᱮᱠᱷᱟᱡ ᱫᱚ ᱵᱟᱝ ᱦᱤᱡᱩᱜᱼᱟ ᱩᱥᱟᱹᱨᱟ ᱠᱟᱨ ᱫᱚ ᱚᱠᱟ ᱡᱚᱠᱷᱟᱹ ᱫᱚ ᱚᱸᱰᱮ ᱦᱚᱸ ᱵᱟᱝ ᱦᱤᱡᱩᱜᱼᱟ ᱟᱫᱚ ᱱᱤᱛᱚᱜ ᱫᱚᱠᱚ ᱚᱸᱰᱮᱧ ᱯᱷᱳᱱ ᱞᱮᱫᱟ ᱟᱫᱚ ᱠᱚ ᱢᱮᱱᱫᱟ ᱞᱟᱭᱤᱱ ᱢᱮᱱᱟᱜ ᱜᱮᱭᱟ ᱟᱫᱚ ᱵᱟᱹᱭ ᱵᱟᱹᱭ ᱛᱮ ᱚᱱᱛᱮ ᱜᱮ ᱪᱟᱞᱟᱜ ᱦᱩᱭᱩᱜᱼᱟ ᱟᱨ ᱚᱱᱛᱮᱱᱟᱜ ᱜᱮ ᱚᱱᱟ ᱞᱟᱭᱤᱱ ᱛᱮ ᱪᱟᱨᱚᱪ ᱦᱳᱭᱳᱜᱼᱟ ᱛᱷᱚᱲᱟ ᱟᱜᱟᱨ ᱢᱤ ᱜᱟᱹᱲᱤ
ᱟᱪᱪᱷᱟ ᱚᱱᱟ ᱥᱩᱨ ᱥᱩᱯᱩᱨ ᱠᱚᱨᱮ ᱫᱚ ᱫᱚᱢᱮ ᱮᱠᱴᱟ ᱡᱳᱨᱫᱟᱨ ᱫᱚ ᱪᱟᱥ ᱛᱚᱞᱟ ᱟᱹᱣᱨᱤᱯᱮ ᱟᱨᱚᱢᱵᱚᱭᱟ
ᱦᱮᱸ ᱟᱨᱮ ᱥᱮᱫ ᱫᱚ ᱟᱹᱰᱤ ᱜᱟᱱ ᱪᱟᱥᱵᱟᱥ ᱦᱩᱭᱩᱜᱼᱟ ᱛᱩᱲᱤ ᱜᱳ ᱢᱚᱥᱩᱨᱤ ᱠᱮᱥᱟᱹᱨᱤ ᱵᱷᱩᱴ ᱦᱮᱸ
ᱦᱚᱭ ᱟᱫᱚ ᱱᱤᱛᱚᱜ ᱫᱷᱟᱹᱵᱤᱡ ᱛᱮ ᱦᱩᱲᱩ ᱨᱚᱦᱚᱭ ᱠᱚᱫᱚ ᱮᱦᱚᱵ ᱟᱠᱟᱱᱟ ᱥᱮ ᱟᱹᱣᱨᱤᱭᱟ ᱚᱱᱟ ᱫᱷᱟᱨᱮ
ᱦ ᱜᱚᱝᱠᱮ ᱦᱩᱲᱩ ᱨᱚᱦᱚᱭ ᱢᱟ ᱮᱦᱚᱵ ᱮᱱ ᱞᱟᱦᱟ ᱧᱚᱜ ᱛᱮᱜᱤ ᱟᱫᱚ ᱱᱚᱜᱼᱚᱭ ᱱᱮᱛᱟᱨ ᱱᱚᱮ ᱥᱟᱹᱨᱫᱤ ᱵᱟᱲᱟᱣ ᱟᱠᱟᱱᱟ ᱟᱞᱮᱢᱟ ᱟᱹᱰᱤ ᱠᱟᱡᱟᱠ ᱜᱤ ᱟᱞᱮ ᱟᱞᱮ ᱟᱹᱛᱩ ᱨᱮᱦᱟᱸᱜ ᱥᱮ ᱟᱞᱮ ᱴᱚᱞᱟᱨᱮ ᱛᱤᱱᱟᱹᱜ ᱢᱮᱱᱟᱜ ᱠᱚᱣᱟ ᱡᱚᱛᱚ ᱦᱚᱲ ᱞᱮᱠᱟ ᱦᱩᱲᱩ ᱠᱚ ᱨᱚᱦᱚᱭ ᱮᱫᱟ ᱟᱨ ᱚᱱᱠᱟᱱ ᱦᱚᱲᱜᱮ ᱵᱟᱹᱱᱩᱜ ᱠᱚᱣᱟ ᱡᱮ ᱵᱟᱠᱚ ᱨᱚᱦᱚᱭ ᱮᱫᱟ ᱚᱠᱚᱭ ᱦᱚᱸ ᱟᱫᱚ ᱟᱯᱮ ᱥᱮᱫ ᱪᱮᱫ ᱞᱮᱠᱟ ᱦᱩᱲᱩ ᱠᱚ ᱨᱚᱦᱚᱭᱮᱫᱟ ᱥᱮ ᱵᱟᱝ
ᱱᱚᱛᱮ ᱫᱚ ᱚᱱᱠᱟ ᱫᱟᱜ ᱵᱟᱹᱱᱩᱜᱼᱟ ᱫᱟᱜ ᱡᱟᱹᱲᱤ ᱠᱚ ᱵᱟᱝ ᱛᱮ ᱨᱚᱦᱚᱭ ᱠᱚᱫᱚ ᱟᱹᱣᱨᱤᱭᱟᱜᱼᱟ ᱚᱱᱠᱟ ᱫᱚ ᱫᱟᱜ ᱡᱟᱭᱜᱟ ᱠᱚᱨᱮ ᱜᱮ ᱨᱚᱦᱚᱭ ᱪᱟᱞᱟᱜ ᱠᱟᱱᱟ ᱟᱫᱚ ᱟᱯᱮ ᱚᱱᱟ ᱫᱷᱟᱨᱮ ᱛᱮᱫᱚ ᱢᱤᱥᱤᱱ ᱠᱚᱛᱮ ᱫᱚ ᱠᱚ ᱨᱚᱦᱚᱭ ᱵᱟᱰᱟᱭ ᱜᱮᱭᱟ ᱥᱮ ᱵᱟᱝᱟ
ᱦᱮᱸ ᱚᱱᱠᱟ ᱠᱟᱱ ᱜᱮᱭᱟ ᱟᱞᱮ ᱥᱮᱫ ᱫᱚ ᱢᱮᱛᱟᱜ ᱢᱮ ᱵᱮᱥᱤ ᱜᱮ ᱯᱟᱥᱮᱡ ᱠᱚ ᱨᱚᱦᱚᱭ ᱟᱠᱟᱫᱟ ᱚᱱᱠᱟ ᱜᱮ ᱵᱩᱡᱷᱟᱹᱜ ᱠᱟᱱᱟ ᱮᱱᱛᱮ ᱟᱹᱰᱤ ᱫᱤᱱ ᱠᱷᱚᱡ ᱜᱮ ᱱᱚᱣᱟ ᱜᱮᱠᱚ ᱨᱚᱦ ᱚᱠᱚᱭ ᱠᱚ ᱮᱦᱚᱵ ᱠᱟᱱᱟ ᱢᱮᱛᱟᱜ ᱢᱮ ᱟᱫᱚᱢ ᱦᱚᱲ ᱫᱚᱠᱚ ᱪᱟᱵᱟ ᱵᱟᱲᱟ ᱠᱮᱫᱟ ᱚᱠᱚᱭ ᱠᱚ ᱞᱟᱦᱟ ᱧᱚᱜ ᱚᱠᱚᱭ ᱠᱚ ᱮᱦᱚᱵ ᱞᱮᱱᱟ ᱩᱱᱠᱩ ᱫᱚᱠᱚ ᱪᱟᱵᱟ ᱠᱮᱫᱟ ᱟᱨ ᱚᱠᱚᱭ ᱠᱚ ᱟᱹᱣᱨᱤ ᱠᱚ ᱮᱦᱚᱵᱚᱜᱼᱟ ᱩᱱᱠᱩ ᱫᱚ ᱞᱟᱜᱟᱣᱟ ᱢᱮᱱᱟᱜ ᱠᱚ ᱜᱮᱛᱚ ᱩᱱᱠᱩ ᱨᱚᱦᱚᱭᱮᱫ ᱠᱟᱱᱟ ᱠᱚ ᱠᱷᱮᱛ ᱠᱚ ᱞᱚᱥᱚᱫᱟᱠᱚ ᱡᱟᱵᱚᱨ ᱠᱚ ᱨᱮᱠᱚ ᱨᱚᱦᱚᱭᱮᱫᱟ ᱟᱯᱮ ᱥᱮᱫᱟᱜ ᱛᱮᱫᱚ ᱮᱠ
ᱟᱯᱮ ᱫᱚ ᱱᱤᱛᱚᱜ ᱫᱚ ᱪᱮᱫ ᱦᱩᱲᱩ ᱡᱟᱹᱥᱛᱤ ᱯᱮ ᱨᱚᱦᱚᱭ ᱜᱮᱭᱟ
ᱟᱞᱮ ᱫᱚ ᱱᱚᱜᱼᱚᱭ ᱢᱮᱛᱟᱜ ᱢᱮ ᱱᱤᱛᱚᱜ ᱫᱚ ᱥᱚᱨᱱᱟ ᱜᱮ ᱟᱨ ᱤᱱᱟᱹ ᱵᱟᱫᱽ ᱠᱟᱛᱮᱫ ᱫᱚ ᱚᱱᱟ ᱵᱟᱹᱫᱟᱹᱭ ᱦᱳᱲᱩ ᱦᱚᱸ ᱚᱠᱟ ᱠᱚ ᱢᱮᱛᱟᱜ ᱠᱟᱱᱟ ᱞᱟᱣᱟᱨ ᱦᱩᱲᱩ ᱚᱱᱟ ᱦᱚᱸ ᱟᱹᱰᱤ ᱩᱥᱟᱹᱨᱟ ᱜᱮ ᱤᱭᱟᱹᱜᱼᱟ ᱟᱫᱚ ᱚᱱᱟ ᱠᱚᱦᱚᱸ ᱟᱹᱰᱤ ᱜᱟᱱ ᱞᱮ ᱨᱚᱦᱚᱭ ᱵᱟᱲᱟᱭ ᱜᱮᱭᱟ ᱟᱨ ᱤᱱᱟᱹ ᱜᱮ ᱵᱟ ᱡᱟᱹᱥᱛᱤ ᱫᱚᱞᱮ ᱨᱚᱦᱚᱭ ᱵᱟᱲᱟᱭᱟ ᱥᱚᱨᱱᱟ ᱜᱮ ᱡᱟᱹᱥᱛᱤ ᱛᱤ ᱫᱚ ᱦᱟᱸᱜ ᱫᱚᱞᱮ ᱨᱚᱦᱚᱭ ᱵᱟᱲᱟᱭᱟ ᱟᱪᱪᱷᱟ ᱟᱯᱮᱥᱮᱫ ᱫᱚ ᱪᱮᱫ ᱠᱚ ᱦᱩᱲᱩ ᱯᱮ ᱨᱚᱦᱚᱭ ᱵᱟᱲᱟᱭ ᱜᱮᱭᱟ
ᱱᱚᱣᱟ ᱠᱚᱜᱮ ᱡᱟᱦᱟᱸ ᱱᱤᱛᱚᱜ ᱵᱟᱡᱟᱨ ᱨᱮ ᱡᱟᱦᱟᱸ ᱜᱮ ᱩᱰᱩᱠᱚᱜᱼᱟ ᱤᱛᱟᱹ ᱠᱚ ᱩᱰᱩᱠᱚᱜᱼᱟ ᱚᱱᱟ ᱦᱤᱥᱟᱹᱵ ᱛᱮᱜᱮ ᱠᱚ ᱛᱚᱞᱟᱭᱟ ᱡᱟᱹᱥᱛᱤ ᱫᱚ ᱥᱚᱨᱱᱚ ᱜᱮ
ᱦᱮᱸ
ᱟᱫᱚ ᱡᱚᱠᱷᱚᱱ ᱱᱚᱜᱼᱚᱭ ᱦᱩᱲᱩ ᱠᱚ ᱵᱤᱞᱤᱜᱼᱟ ᱦᱟᱸᱜ ᱦᱩᱲᱩ ᱠᱚ ᱵᱤᱞᱤ ᱞᱮᱱ ᱠᱷᱟᱱ ᱫᱚ ᱚ ᱢᱩᱞᱤᱭᱟᱹ ᱟᱛᱮ ᱜᱮᱯᱮ ᱤᱨᱟ ᱥᱮ ᱚᱱᱟ ᱫᱚ ᱢᱤᱥᱤᱱ ᱠᱚ ᱟᱛᱮ ᱜᱮᱯᱮ ᱤᱨᱟ ᱚᱱᱛᱮ ᱫᱚ
ᱦᱩᱲᱩ ᱠᱚ ᱵᱤᱞᱤ ᱞᱮᱱ ᱠᱷᱟᱡ ᱫᱚ ᱢᱮᱛᱟᱜ ᱢᱮ ᱟᱞᱮ ᱫᱚ ᱟᱫᱚᱢ ᱦᱚᱲ ᱫᱚ ᱫᱟᱛᱨᱚᱢ ᱛᱮᱠᱚ ᱜᱮᱫᱟ ᱜᱮᱫ ᱠᱟᱛᱮᱫ ᱠᱷᱟᱹᱨᱟᱹᱭ ᱨᱮᱠᱚ ᱟᱹᱜᱩᱭᱟ ᱟᱹᱴᱤ ᱵᱟᱲᱟ ᱠᱟᱛᱮᱫ ᱟᱨ ᱚᱸᱰᱮ ᱚᱱᱟ ᱜᱳᱞ ᱢᱤᱥᱤᱱ ᱞᱮᱵᱮᱫ ᱢᱤᱥᱤᱱ ᱛᱮᱠᱚ ᱫᱟᱞᱟ ᱢᱮᱛᱟᱜ ᱢᱮ ᱱᱮᱛᱟᱨ ᱢᱟ ᱚᱱᱟ ᱜᱳᱞ ᱢᱤᱥᱤᱱ ᱦᱚᱸ ᱟᱯᱰᱮᱴ ᱟᱠᱟᱱᱟ ᱮᱠᱟᱞ ᱞᱮᱵᱮᱫ ᱦᱚᱸ ᱵᱟᱝ ᱦᱩᱭᱩᱜ ᱠᱟᱱᱟ ᱢᱟᱥᱤᱱ ᱛᱮ ᱢᱚᱴᱚᱨ ᱠᱚ ᱛᱮ ᱠᱚ ᱵᱷᱟᱹᱭᱥᱣᱫᱟ ᱟᱨ ᱠᱚ ᱫᱟᱞᱫᱟ ᱟᱫᱚ ᱟᱫᱷᱚᱢ ᱠᱚᱫᱚ ᱚᱠᱚᱭ ᱜᱟᱹᱭ ᱰᱟᱝᱨᱟ ᱠᱚ ᱵᱟᱹᱱᱩᱜ ᱠᱚᱣᱟ ᱩᱱᱠᱩ ᱫᱚ ᱚᱱᱟ ᱵᱟᱹᱭᱦᱟᱹᱲ ᱨᱮᱜᱮ ᱚᱱᱟ ᱢᱟᱥᱤᱱ ᱛᱮᱜᱮ ᱥᱮ ᱢᱮᱛᱟᱜ ᱢᱮ ᱚᱱᱟ ᱴᱮᱠᱴᱟᱨ ᱜᱟᱹᱰᱤ ᱧᱟᱢᱚᱜ ᱠᱟᱱᱟ ᱚᱱᱟ ᱛᱮᱠᱚ ᱫᱟᱞ ᱚᱪᱚᱭᱮᱫᱟ ᱟᱪᱪᱷᱟ ᱟᱯᱮ ᱥᱮᱱᱟᱜ ᱦᱟᱸᱜ ᱞᱟᱹᱭ ᱛᱟᱞᱟᱝ ᱢᱮ ᱪᱮᱫ ᱞᱮᱠᱟ ᱢᱮᱛᱟᱜ ᱢᱮ ᱚᱱᱟ ᱢᱟᱥᱤᱱ ᱛᱤᱜᱤ ᱠᱚ ᱫᱟᱞ ᱮᱫᱟ ᱥᱮ ᱦᱚᱲ ᱠᱷᱟᱹᱨᱟᱹᱭ ᱮᱨᱮ ᱟᱹᱜᱩ ᱠᱟᱛᱮᱫ ᱚᱱᱮ ᱞᱮᱵᱮᱫ ᱢᱤᱥᱤᱱ ᱛᱮᱠᱚ ᱫᱟᱞᱫᱟ
ᱟᱫᱚ ᱱᱟᱦᱟᱜ ᱫᱚ ᱡᱟᱹᱥᱛᱤ ᱫᱚ ᱱᱚᱛᱮ ᱫᱚ ᱚᱱᱟ ᱜᱟᱹᱰᱤ ᱜᱮᱠᱚ ᱜᱟᱹᱰᱤ ᱛᱤᱜᱤ ᱠᱚ ᱤᱨᱟ ᱡᱟᱦᱟᱸ ᱫᱚ ᱵᱟᱹᱫᱽ ᱨᱮᱜᱮ ᱤᱨᱚᱜᱼᱟ ᱴᱟᱠᱴᱟᱨ ᱛᱮ ᱦᱩᱲᱩ ᱠᱚ ᱟᱹᱜᱩᱭᱟ ᱟᱨ ᱡᱟᱦᱟᱸᱭ ᱠᱚ ᱠᱚᱢ ᱫᱷᱟᱨᱟ ᱧᱚᱜ ᱜᱮ ᱛᱟᱠᱚᱣᱟ ᱰᱟᱝᱨᱤ ᱢᱮᱨᱚᱢ ᱠᱚ ᱢᱮᱱᱟᱜ ᱠᱚᱣᱟ ᱩᱱᱠᱩ ᱫᱚ ᱚᱱᱟ ᱟᱱ ᱤᱭᱟᱹ ᱛᱤ ᱛᱮᱜᱮ ᱠᱚ ᱤᱨ ᱟᱹᱜᱩᱭᱟ ᱚᱱᱠᱟ ᱟᱹᱜᱩ ᱠᱟᱛᱮ ᱟᱫᱚ ᱠᱷᱟᱹᱨᱟᱹᱭ ᱨᱮ ᱫᱚᱦᱚᱭ ᱡᱟᱣᱜᱮ ᱠᱟᱛᱮ ᱢᱤᱥᱤᱱ ᱛᱮᱠᱚ ᱫᱟᱞᱟ ᱛᱚᱵᱮ ᱱᱟᱦᱟᱜ ᱫᱚ ᱞᱮᱵᱮᱫ ᱢᱤᱥᱤᱱ ᱫᱚ ᱠᱚᱢ ᱜᱮᱭᱟ ᱵᱟᱹᱱᱩᱜ ᱞᱮᱠᱟ ᱜᱮ ᱚᱱᱠᱟ ᱴᱮᱠᱱᱤᱠᱮᱞᱮ ᱥᱤᱥᱴᱟᱢ ᱞᱮᱠᱟᱛᱮ ᱱᱤᱛᱚᱜ ᱫᱚ ᱚᱱᱟ ᱢᱚᱴᱚᱨ ᱯᱷᱤᱴ ᱠᱟᱛᱮ ᱜᱮᱠᱚ ᱫᱟᱞᱟ ᱚᱱᱠᱟ ᱠᱟᱛᱮ ᱦᱚᱸ ᱚᱸ ᱪᱟᱞᱟᱜ ᱠᱟᱱᱟ ᱠᱟᱹᱢᱤ ᱦᱚᱨᱟ ᱠᱚᱫᱚ
ᱦᱮᱸ
ᱟᱨ ᱱᱤᱛᱚᱜ ᱚᱱᱟ ᱫᱟᱨᱮ ᱡᱮᱢᱚᱱ ᱟᱹᱰᱤ ᱡᱳᱨ ᱫᱟᱨᱟ ᱡᱟᱦᱟᱸ ᱠᱚᱨᱮ ᱫᱟᱜ ᱠᱚ
ᱦᱮᱸ ᱱᱚᱜᱼᱚᱭ ᱟᱞᱤ ᱥᱤᱫ ᱦᱚᱸ ᱚᱝᱠᱟ ᱜᱮ ᱡᱟᱹᱥᱛᱤ ᱫᱚ ᱢᱚᱴᱚᱨ ᱚᱱᱟ ᱮᱸ
ᱟᱨ ᱱᱚᱣᱟ ᱦᱩᱲᱩ ᱵᱮᱜᱚᱨ ᱱᱤᱛᱚᱜ ᱫᱚ ᱪᱮᱫ ᱠᱚ ᱧᱮᱞ ᱧᱟᱢᱚᱜ ᱠᱟᱱᱟ ᱪᱟᱥ ᱠᱚ ᱱᱤᱛᱚᱜ
ᱱᱤᱛᱚᱜ ᱢᱟ ᱟᱭᱢᱟ ᱡᱷᱤᱸᱜᱟᱹ ᱠᱚ ᱦᱚᱛᱚᱫ ᱠᱚ ᱠᱚᱰᱷᱟ ᱠᱚ ᱱᱚᱣᱟ ᱜᱮ ᱜᱮᱦᱟᱸᱜ ᱪᱟᱥ ᱪᱟᱥᱵᱟᱥ ᱢᱟ ᱢᱮᱱᱟᱜᱼᱟ ᱟᱨᱮᱵᱟᱫ ᱠᱟᱛᱮᱫ ᱫᱚ ᱟᱞᱮ ᱥᱮᱫ ᱫᱚ ᱪᱟᱥᱵᱟᱥ ᱵᱟᱹᱱᱩᱜᱼᱟ ᱪᱟ ᱟᱯᱮᱥᱮᱫ ᱦᱚᱛᱚᱫ ᱠᱚᱸᱰᱷᱟ ᱢᱟᱞᱦᱟᱱ ᱱᱚᱣᱟ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ ᱚᱱᱟ ᱵᱟᱲᱜᱮ ᱠᱚᱨᱮ ᱥᱮ
ᱦᱮᱸ ᱱᱚᱣᱟ ᱫᱚ ᱟᱹᱰᱤ ᱟᱹᱰᱤ ᱟᱹᱰᱤ ᱡᱩᱨ ᱠᱚ ᱪᱟᱥᱟ ᱱᱤᱛᱚᱜ ᱫᱚ ᱚᱱᱟ ᱠᱚᱫᱚ ᱱᱮᱜᱼᱮ ᱫᱟᱜ ᱡᱟᱹᱲᱤ ᱜᱚᱫ ᱞᱮᱠᱷᱟᱱᱮ ᱜᱷᱩᱴᱩ ᱰᱮᱸᱜᱚᱨ ᱡᱟᱭᱜᱟ ᱠᱚᱨᱮ ᱫᱚ ᱦᱚᱛᱚᱫ ᱱᱟᱹᱲᱤ ᱠᱚ ᱠᱚᱸᱦᱰᱟ ᱱᱟᱹᱲᱤ ᱠᱚ ᱚᱱᱟ ᱥᱟᱶᱛᱮ ᱟᱱᱟᱡᱽ ᱯᱟᱹᱛᱤ ᱠᱚ ᱟᱹᱰᱤ ᱜᱤ ᱠᱚ ᱨᱚᱦᱚᱭᱟ ᱡᱟᱦᱟᱸ ᱡᱟᱭᱜᱟ ᱨᱮᱫᱚ ᱫᱟᱜ ᱵᱟᱝ ᱡᱚᱢᱚᱜᱼᱟ ᱟᱫᱚ ᱚᱱᱠᱟ ᱛᱮ ᱛᱮ ᱪᱟᱥᱵᱟᱥ ᱠᱚᱫᱚ ᱱᱟᱯᱟᱭ ᱜᱮ ᱦᱩᱭᱩᱜᱼᱟ ᱱᱚᱣᱟ ᱵᱟᱝ ᱞᱟᱹᱭ ᱞᱟᱹᱭ ᱛᱮ ᱱᱚᱣᱟ ᱟᱸᱜᱷᱟᱲ ᱵᱚᱸᱜᱟ ᱫᱷᱟᱹᱵᱤᱡ ᱫᱚ ᱡᱚ ᱤᱫᱤᱜ ᱜᱮᱭᱟ ᱟᱨᱠᱤ ᱟᱨ ᱡᱟᱹᱥᱛᱤ ᱠᱟᱭᱛᱮ ᱟᱹᱞᱩ ᱫᱚ ᱱᱚᱛᱮ ᱟᱹᱰᱤ ᱡᱳᱨ ᱠᱚ ᱪᱟᱥᱟ ᱟᱯᱮ ᱚᱱᱟ ᱫᱷᱟᱨᱮ ᱜᱮ ᱪᱮᱫ ᱞᱮᱠᱟ ᱟᱹᱞᱩ ᱠᱚᱠᱚ ᱪᱟᱥ ᱜᱮᱭᱟ ᱥᱮ ᱵᱟᱝᱟ ᱟᱯᱮ ᱚᱱᱟ ᱫᱷᱟᱨᱮ ᱫᱚ ᱟᱹᱞᱩ ᱠᱚᱠᱚ ᱪᱟᱥ ᱜᱮᱭᱟ ᱥᱮ ᱵᱟᱝᱼᱟ
ᱟᱪᱪᱷᱟ ᱦᱮᱸ ᱟᱪᱪᱷᱟ ᱚᱱᱟ ᱟᱹᱞᱩᱠᱩ ᱵᱮᱸᱜᱟ ᱠᱚ ᱟᱨ ᱱᱤᱭᱟᱹ ᱵᱟᱨ ᱛᱮ ᱦᱚᱸ ᱦᱮᱞᱳ
ᱟᱸᱡᱚᱢᱚᱜ ᱠᱟᱱᱟ ᱥᱮ
ᱤᱧᱟᱹᱜ
ᱢᱟ ᱨᱚᱲ ᱛᱟᱞᱟᱝ ᱢᱮ ᱦᱮᱸ ᱟᱸᱡᱚᱢᱚᱜ ᱠᱟᱱᱟ ᱟᱹᱰᱤ ᱪᱮᱦᱨᱟ ᱢᱟ ᱨᱚᱲ ᱤᱫᱤ ᱢᱮ ᱛᱟᱞᱟᱝ ᱢᱟ
ᱢᱮᱱᱫᱧ ᱠᱩᱲᱪᱟᱹ ᱠᱚ ᱥᱮ ᱚᱱᱟ ᱠᱷᱮᱱᱰ ᱱᱚᱣᱟ ᱠᱩ ᱪᱟᱥᱵᱟᱥ ᱟᱹᱰᱤ ᱱᱟᱯᱟᱭ ᱛᱮᱜᱳᱼᱟ ᱟᱪᱪᱷᱟ ᱟᱯᱮᱥᱮᱫ ᱫᱚ ᱚᱱᱟ ᱠᱚ ᱦᱩᱭᱩᱜᱼᱟ ᱥᱮ ᱵᱟᱝ ᱠᱩᱲᱪᱟᱹ ᱠᱩ, ᱵᱮᱸᱜᱟᱲ ᱠᱚ ᱥᱮ ᱚᱱᱟ ᱟᱲᱟᱜ ᱠᱚ
ᱮᱠᱫᱚᱢ ᱚᱱᱟ ᱠᱚᱦᱚᱸᱞᱮ ᱪᱷᱩᱴᱟᱹᱣ ᱠᱚᱜ ᱜᱮᱭᱟᱞᱮ ᱟᱨ ᱚᱱᱟ ᱠᱚᱦᱚᱸ ᱪᱟᱥᱵᱟᱥ ᱫᱚ ᱢᱮᱱᱟᱜ ᱜᱮᱭᱟ ᱟᱫᱚ ᱟᱯᱮ ᱫᱚ ᱱᱚᱜᱼᱚᱭ ᱡᱮ ᱪᱟᱥᱵᱟᱥ ᱨᱮ ᱨᱟᱱ ᱠᱚᱫᱚ ᱠᱤᱨᱤᱧ ᱤᱫᱤᱭᱟᱯᱮ ᱵᱟᱡᱟᱨ ᱥᱮᱫ ᱠᱷᱚᱱᱟᱜ ᱥᱮ ᱚᱲᱟᱜ ᱠᱚᱨᱮ ᱠᱚᱯᱮ ᱵᱮᱱᱟᱣᱟ ᱚᱱᱟᱫᱚ ᱚᱠᱟᱞᱮᱠᱟ
ᱟᱫᱚ ᱨᱟᱱ ᱠᱚᱫᱚ ᱦᱟᱸᱜ ᱢᱮᱛᱟᱜ ᱢᱮ ᱚᱱᱟ ᱥᱟᱦᱟᱨ ᱠᱚᱥᱮ ᱚᱠᱟᱴᱟᱜ ᱮᱢ ᱢᱮᱛᱟᱜᱼᱟ ᱚᱱᱟ ᱫᱚ ᱟᱞᱮᱫᱚ ᱚᱱᱟ ᱜᱩᱨᱤᱡ ᱢᱟᱸᱫᱤ ᱧᱚᱜ ᱨᱮᱜᱮ ᱦᱟᱸᱜ ᱞᱮ ᱨᱚᱦᱚᱭᱟ ᱡᱮᱢᱚᱱ ᱪᱟᱥᱵᱟᱥ ᱱᱟᱯᱟᱭ ᱛᱮ ᱦᱩᱭᱩᱜ ᱟᱫᱚ ᱟᱞᱮ ᱫᱚ ᱦᱟᱸᱜ ᱵᱟᱡᱟᱨ ᱠᱚᱨᱮ ᱠᱷᱚᱱ ᱫᱚ ᱟᱹᱰᱤ ᱠᱚᱢ ᱜᱮᱞᱮ ᱦᱟᱛᱟᱣ ᱟᱹᱜᱩᱭᱟ ᱚᱱᱟ ᱠᱚᱫᱚ ᱥᱮ ᱠᱤᱨᱤᱧ ᱟᱹᱜᱩᱭᱟᱞᱮ ᱟᱹᱰᱤ ᱠᱚᱢ ᱜᱮ
ᱟᱪᱪᱷᱟ
ᱦᱮᱸ ᱢᱟ ᱱᱚᱜᱼᱚᱭ ᱥᱚᱢᱚᱭ ᱦᱚᱸ ᱵᱟᱹᱭ ᱵᱟᱹᱭᱛᱮ ᱢᱩᱪᱟᱹᱫᱚᱜ ᱠᱟᱱ ᱛᱟᱞᱟᱝᱟ ᱟᱫᱚ ᱢᱤᱜ ᱵᱟᱨ ᱠᱟᱛᱷᱟ ᱢᱮᱱᱟᱜ ᱠᱷᱟᱱ ᱢᱟ ᱨᱚᱲ ᱛᱞᱟᱝ ᱢᱮ ᱟᱨ ᱠᱷᱟᱡᱞᱟᱝ ᱢᱩᱪᱟᱹᱫ ᱵᱟᱲᱟ ᱠᱟᱜᱼᱟ ᱟᱨᱦᱚᱸ ᱞᱟᱝ ᱱᱟᱣᱟ ᱥᱟᱛᱟᱢ ᱨᱮᱞᱟᱝ ᱜᱟᱞᱢᱟᱨᱣᱟᱼᱟ ᱦᱟᱸᱜ
ᱡᱚᱦᱟᱨ ᱜᱮ ᱮᱠᱫᱚᱢ ᱮᱸ ᱯᱟᱹᱭᱞᱳ ᱫᱷᱟᱣ ᱨᱚᱲ ᱠᱟᱛᱮᱜ ᱟᱹᱰᱤ ᱡᱳᱨ ᱮᱠᱥᱯᱨᱤᱭᱮᱱᱥ ᱦᱩᱭᱱᱟ ᱛᱟᱭᱚᱢ ᱢᱟᱲᱟᱝ ᱟᱨᱚ ᱦᱟᱸᱜ ᱞᱟᱝ ᱜᱟᱞᱢᱟᱨᱟᱣᱟ ᱦᱮᱸ
ᱦᱮᱸ ᱴᱷᱤᱠ ᱜᱮᱭᱟ ᱡᱚᱦᱟᱨ ᱜᱮ